ᱟᱸᱡᱚᱢᱚᱜ ᱠᱟᱱᱟ ᱦᱩᱢ ᱛᱚ ᱜᱟᱝᱠᱮ ᱥᱟᱹᱜᱩᱱ ᱧᱤᱫᱟᱹ᱾
ᱥᱟᱹᱜᱩᱱ ᱧᱤᱫᱟᱹ ᱥᱟᱹᱜᱩᱱ ᱧᱤᱫᱟᱹ᱾ ᱜᱚᱝᱠᱮ ᱛᱟᱦᱚᱞᱮ ᱟᱯᱮ ᱥᱮᱱ ᱱᱚᱝᱠᱟ ᱦᱟ ᱵᱟᱦᱟ ᱥᱚᱦᱨᱟᱭ ᱠᱚᱨᱮ ᱪᱮᱫ ᱞᱮᱠᱟ ᱯᱮ ᱢᱟᱱᱟᱣ ᱜᱮᱭᱟ?
ᱵᱟᱦᱟ ᱥᱚᱦᱨᱟᱭ ᱫᱚ ᱟᱹᱰᱤ ᱡᱟᱠ ᱡᱚᱢᱚᱠ ᱛᱮᱜᱮ ᱦᱩᱭᱩᱜ ᱜᱮᱭᱟ ᱱᱟᱦᱟᱜ ᱟᱞᱮᱥᱮᱫ ᱫᱚ᱾
ᱟᱪᱷᱟ ᱜᱚᱝᱠᱮ ᱡᱮ ᱵᱟᱦᱟ ᱥᱚᱦᱨᱟᱭ ᱨᱮᱫᱚ ᱦᱟᱸᱜ ᱟᱯᱮ ᱫᱚ ᱪᱮᱫ ᱞᱮᱠᱟ? ᱯᱮᱲᱟ ᱯᱟᱹᱦᱲᱟᱹ, ᱫᱟᱹᱭᱼᱛᱤᱧᱟᱝ, ᱦᱟᱛᱚᱢᱼᱠᱩᱢᱟᱹᱝ, ᱠᱚᱯᱮ ᱱᱮᱶᱛᱟ ᱵᱟᱲᱛᱮ ᱟᱹᱜᱩ ᱠᱚᱣᱟ ᱥᱮ ᱵᱟᱝᱜᱮ?
ᱦᱮᱸ ᱥᱟᱱᱟᱢ ᱠᱚᱜᱮᱞᱮ ᱱᱮᱣᱛᱟ ᱟᱹᱜᱩ ᱠᱚᱜᱮᱭᱟ ᱢᱤᱥᱨᱟᱼᱡᱟᱣᱟᱭ ᱜᱚᱝᱠᱮ ᱥᱟᱱᱟᱢ ᱠᱚ᱾
ᱦᱳᱭ ᱟᱞᱮ ᱫᱚᱦᱟ ᱚᱱᱠᱟ ᱜᱮ ᱢᱟᱱᱮ ᱯᱚᱨᱛᱮᱠ ᱥᱮᱨᱢᱟ ᱵᱟᱝ ᱨᱮᱦᱚᱸ ᱢᱟᱱᱮ ᱪᱮᱫ ᱠᱚ ᱞᱟᱹᱭᱟ ᱡᱟᱦᱟᱸᱭ ᱮᱫ ᱡᱩᱫᱤ ᱵᱷᱟᱹᱜᱽᱱᱤ ᱥᱮ ᱵᱷᱟᱹᱜᱽᱱᱟᱹ ᱛᱟᱠᱚ ᱠᱚ ᱵᱟᱯᱞᱟᱭᱱᱟ ᱠᱤᱱ ᱦᱮᱸ ᱥᱮ? ᱤᱱᱟᱹ ᱥᱮᱨᱢᱟ ᱫᱚᱞᱮ ᱱᱮᱣᱛᱟ ᱠᱤᱱᱟᱹ, ᱟᱨ ᱩᱱᱠᱤᱱ ᱫᱚ ᱡᱣᱟᱭ ᱩᱢ ᱥᱟᱭᱟ ᱥᱲᱤ ᱫᱷᱩ ᱛᱤ ᱡᱟᱢᱟ ᱠᱚᱞᱮ ᱠᱤᱨᱤᱧ ᱟᱠᱤᱱᱟ ᱱᱟᱣᱟ ᱱᱟ ᱱᱟᱣᱟ ᱞᱩᱜᱽᱲᱤᱡ ᱱᱚᱣᱟ ᱢᱟᱱᱮ, ᱱᱚᱣᱟ ᱦᱚᱲ ᱨᱮᱱᱟᱜ ᱱᱮᱶᱛᱟ ᱚᱱᱠᱟ ᱵᱟᱲᱛᱮ ᱠᱟᱛᱮᱫ᱾
ᱦᱳᱭ ᱦᱳᱭ ᱟᱞᱮ ᱥᱮᱫ ᱦᱚᱸ ᱚᱱᱠᱟᱜ ᱜᱮ᱾
ᱦᱳᱭ ᱟᱨ ᱢᱟᱱᱮ ᱯᱮᱲᱟ ᱯᱟᱹᱦᱲᱟᱹ ᱫᱚ ᱢᱟᱱᱮ ᱵᱚᱪᱷᱚᱨ ᱵᱚᱪᱷᱚᱨ ᱫᱚ ᱛᱤᱱᱟᱹᱜ ᱮᱢ ᱮᱢᱟ ᱟᱠᱚᱣᱟ ᱡᱮᱫ ᱠᱚ ᱞᱟᱹᱭᱟ, ᱥᱟᱲᱤ ᱥᱟᱭᱟ ᱠᱚᱫᱚ ᱦᱮᱸ ᱵᱟᱝ ᱟᱫᱚ, ᱚᱱᱠᱟᱜᱮ ᱚᱱᱠᱟᱜᱮ ᱢᱤᱫ ᱢᱤᱫ ᱥᱮᱨᱢᱟ
ᱜᱟᱱᱞᱮ ᱮᱢᱟ ᱦᱟᱠᱚ ᱜᱮᱭᱟ᱾
ᱦᱮᱸ ᱚᱱᱠᱟ ᱜᱮ ᱟᱫᱚ ᱵᱚᱪᱷᱚᱨ ᱵᱚᱪᱷᱚᱨ ᱛᱚᱠᱷᱟᱱ ᱟᱵᱚᱛᱚ ᱠᱟᱨᱮᱢ ᱚᱠᱟᱨᱮᱢ ᱠᱩᱲᱟᱹᱣᱟ ᱩᱱᱟᱹᱜ ᱜᱟᱱ ᱫᱚ ᱱᱟᱦᱟᱜ᱾ ᱟᱨ ᱯᱮᱲᱟ ᱠᱚᱫᱚ ᱱᱟᱦᱟᱜ ᱟᱭᱢᱟ ᱰᱷᱮᱨ ᱜᱮ ᱢᱮᱱᱟᱜ ᱠᱚᱣᱟ ᱩᱱᱟᱹᱜ ᱜᱟᱱ ᱠᱤ ᱱᱮᱶᱛᱟ ᱥᱚᱢᱵᱷᱚᱵ ᱠᱟᱱᱟ ᱵᱟᱝ ᱠᱟᱱᱟ᱾
ᱦᱳᱭ
ᱦᱩᱸ
ᱛᱟᱦᱚᱞᱮ ᱪᱮᱫ ᱞᱮᱠᱟ ᱢᱟᱱᱮ ᱪᱮᱫ ᱞᱮᱠᱟ ᱯᱮ ᱮᱱᱮᱡ ᱥᱮᱨᱮᱧ ᱜᱮᱭᱟ, ᱡᱟᱠ ᱡᱚᱨᱚᱢ ᱧᱚᱜ ᱦᱩᱭᱩᱜ ᱜᱮᱭᱟ ᱥᱮ ᱵᱟᱝ ᱜᱮ?
ᱦᱮᱸ ᱟᱭᱢᱟ ᱜᱮ ᱡᱟᱠ ᱡᱚᱨᱚᱢ ᱦᱩᱭᱩᱜ ᱜᱮᱭᱟ ᱟᱞᱮ ᱥᱮᱫ ᱫᱚ ᱦᱟᱫ ᱫᱚᱢᱮ ᱜᱮ ᱮᱴᱟᱜ ᱥᱮᱫ ᱫᱚ ᱵᱟᱹᱧ ᱫᱟᱲᱭᱟᱜ ᱠᱟᱱᱟ ᱛᱚ, ᱟᱞᱮ ᱴᱷᱮᱱ ᱫᱚ ᱟᱹᱰᱤ ᱡᱟᱠ ᱡᱚᱢᱚᱠ ᱛᱮᱜᱮ ᱯᱟᱨᱚᱢᱚᱜ ᱜᱮᱭᱟ ᱛᱚ ᱟᱭᱢᱟ ᱡᱟᱭᱜᱟ ᱨᱮᱜᱮ ᱚᱱᱠᱟᱧ ᱧᱮᱸᱜ ᱤᱧᱦᱚᱸ ᱢᱟᱜ ᱢᱚᱬᱮ ᱥᱚᱨᱦᱟᱭ ᱠᱚ ᱚᱱᱠᱟ ᱵᱟᱦᱟ ᱥᱚᱨᱦᱟᱭ ᱠᱚ ᱧᱮᱞ ᱠᱚᱧ ᱥᱮᱱ ᱵᱟᱲᱟ ᱟᱠᱟᱱ ᱜᱮᱭᱟ ᱚᱱᱟ ᱠᱚᱨᱮ ᱦᱚᱸ ᱟᱹᱰᱤ ᱟᱭᱢᱟ ᱜᱮ ᱢᱟᱱᱮ, ᱟᱹᱰᱤᱡ ᱟᱹᱰᱤᱡ ᱨᱟᱹᱥᱠᱟᱹ ᱛᱮᱠᱚ ᱯᱟᱨᱚᱢ ᱜᱮᱭᱟ᱾
ᱦᱳᱭ ᱦᱳᱭ ᱚᱱᱠᱟ ᱜᱮ ᱧᱮᱞᱚᱜ-ᱟ, ᱡᱮ ᱨᱟᱥᱤ ᱟᱹᱛᱩ ᱠᱚᱨᱮ ᱫᱚ ᱦᱟᱸᱜ ᱟᱭᱢᱟ ᱡᱟᱭᱜᱟ ᱨᱮᱜᱮ ᱦᱩᱭᱩᱜ-ᱟ ᱢᱮᱱᱠᱷᱟᱱ ᱠᱷᱟᱱ ᱟᱞᱮ ᱟᱛᱩ ᱫᱚ ᱚᱱᱠᱟ ᱵᱟᱨᱭᱟ ᱯᱮᱭᱟ ᱴᱚᱞᱟ ᱢᱮᱱᱟᱜ ᱛᱟᱞᱮᱭᱟ ᱛᱚ ᱟᱨ ᱚᱱᱮ ᱫᱤᱠᱩ ᱟᱛᱩ ᱥᱩᱨ ᱨᱮᱱ ᱠᱟᱱᱟᱞᱮ ᱛᱚ ᱟᱫᱚ ᱦᱟᱸᱜ ᱟᱞᱮ ᱫᱚ ᱚᱱᱠᱟ ᱫᱚ ᱵᱟᱝ ᱦᱩᱭᱩᱜ ᱛᱟᱞᱮᱭᱟ ᱯᱩᱱᱭᱟᱹ ᱢᱚᱬᱮ ᱜᱚᱴᱮᱡ ᱚᱲᱟᱜ ᱢᱮᱱᱟᱜ ᱛᱟᱞᱮᱭᱟ ᱥᱟᱱᱛᱟᱲ ᱚᱲᱟᱜ ᱫᱚ ᱟᱨ ᱦᱚᱸ ᱪᱮᱫ ᱠᱚ ᱞᱟᱹᱭᱟ ᱵᱟᱫ ᱵᱟᱹᱠᱤ ᱫᱚ, ᱛᱮᱫᱚ ᱫᱤᱠᱩ ᱠᱚ ᱢᱮᱱᱟᱜ ᱠᱚᱣᱟ ᱠᱩᱬᱵᱤ ᱠᱚ ᱢᱟᱱᱮ ᱮᱴᱟᱜ ᱚᱱᱠᱟ ᱢᱟᱱᱮ ᱢᱟᱱᱮ ᱟᱞᱮ ᱟᱨ ᱥᱩᱨ ᱧᱚᱜ ᱨᱮᱜᱮ ᱢᱮᱱᱟᱜ ᱠᱚᱣᱟ ᱚᱱᱮ ᱚᱱᱟ ᱚᱱᱟ ᱫᱚ ᱮᱴᱟᱜ ᱟᱹᱛᱩ ᱯᱟᱲᱟᱜ ᱠᱟᱱᱟ᱾
ᱦᱮᱸ ᱦᱮᱸ
ᱟᱫᱚ ᱚᱸᱰᱮ ᱡᱟᱠ ᱡᱚᱨᱚᱢ ᱦᱩᱭᱩᱜ ᱜᱮᱭᱟ ᱟᱫᱚ ᱚᱸᱰᱮ ᱠᱚᱜᱮᱞᱮ ᱪᱟᱞᱟᱣ ᱵᱟᱲᱟᱜ ᱜᱮᱭᱟ, ᱢᱟᱱᱮ ᱟᱞᱮ ᱟᱛᱳ ᱨᱮᱫᱚ ᱦᱟᱸᱜ ᱚᱱᱠᱟ ᱫᱚ ᱵᱟᱭ ᱦᱩᱭᱩᱜ ᱜᱮᱭᱟ᱾
ᱟᱪᱪᱷᱟ ᱟᱪᱪᱷᱟ ᱦᱮᱸ ᱚᱱᱠᱟ ᱦᱚᱸ ᱤᱱᱟᱹ ᱨᱮᱦᱚᱸ ᱡᱷᱚᱛᱚ ᱴᱩᱠᱩ ᱦᱩᱭᱩᱜ-ᱟ ᱤᱱᱟᱹ ᱨᱮᱦᱚᱸ ᱢᱤᱫᱴᱮᱱ
ᱡᱮ ᱵᱟᱦᱟ ᱢᱟᱜ ᱢᱚᱬᱮ ᱢᱟᱱᱮ ᱯᱟᱞᱟᱣ ᱫᱟᱠᱚ ᱥᱮ ᱠᱚᱨᱟᱣ ᱮᱫ-ᱟ ᱤᱱᱟᱹ ᱨᱮᱦᱚᱸ ᱟᱹᱰᱤ ᱢᱟ ᱟᱭᱢᱟ ᱢᱟᱨᱟᱜ
ᱦᱮᱸ ᱟᱫᱚ ᱦᱟᱸᱜ ᱱᱚᱝᱠᱟ ᱦᱟᱸᱜ ᱟᱞᱮ ᱥᱮᱫ ᱥᱮᱫ ᱫᱚ ᱵᱟᱦᱟ ᱠᱚᱫᱚ ᱵᱟᱭ ᱦᱩᱭᱩᱜ ᱜᱮᱭᱟ ᱢᱟᱱᱮ ᱵᱟᱦᱟ ᱵᱟᱦᱟ ᱫᱚᱦᱚᱸ ᱚᱱᱠᱟ ᱵᱟᱦᱟ ᱦᱩᱭᱩᱜ ᱜᱮᱭᱟ ᱢᱟᱜ ᱢᱚᱬᱮ ᱠᱚᱦᱚᱸ ᱵᱟᱝ ᱦᱩᱭᱩᱜ ᱢᱟᱱᱮ ᱠᱚᱢ ᱧᱚᱜ ᱠᱚᱢ ᱧᱚᱜ ᱚᱲᱟᱜ ᱛᱮᱫᱚ ᱦᱟᱸᱜ ᱢᱟᱜ ᱢᱚᱬᱮ ᱫᱚ ᱦᱟᱸᱜ ᱢᱟᱱᱮ ᱮᱸᱜ ᱠᱟᱹᱴᱤᱡ ᱠᱟᱹᱣᱰᱤ ᱠᱚ ᱠᱷᱚᱨᱪᱟᱜ ᱜᱮᱭᱟ ᱥᱮ ᱟᱫᱚ ᱦᱟᱸᱜ ᱠᱚᱢ ᱧᱚᱜ ᱚᱲᱟᱜ ᱨᱮᱦᱚ ᱛᱤᱱᱟᱹᱜ ᱜᱟᱱᱮᱢ ᱯᱩᱸᱡᱤ ᱫᱟᱲᱮᱭᱟᱜ-ᱟ ᱦᱮᱸ ᱵᱟᱝ
ᱦᱩ ᱟᱭᱢᱟ ᱰᱷᱮᱨ ᱞᱟᱜᱟᱣᱚᱜ-ᱟ ᱱᱟᱦᱟᱜ
ᱦᱳᱭ ᱢᱟᱜ ᱢᱚᱬᱮ ᱠᱚᱨᱛᱮ ᱜᱮᱞᱮ ᱟᱹᱰᱤ ᱰᱷᱮᱨ ᱟᱭᱢᱟ ᱰᱷᱮᱨ ᱞᱟᱜᱟᱜ-ᱟ ᱦᱟᱸᱜ ᱟᱫᱚ ᱚᱱᱠᱟ ᱛᱮ ᱢᱟᱡᱷᱮ ᱥᱟᱡᱷᱮ ᱞᱮ ᱪᱮᱫ ᱠᱚ ᱞᱟᱹᱭᱟ ᱵᱚᱪᱷᱚᱨ ᱵᱟᱠᱷᱟᱱ ᱫᱚᱥ ᱵᱚᱪᱷᱚᱨ ᱚᱱᱠᱟ ᱯᱚᱨᱮ ᱢᱤᱫ ᱢᱤᱫ ᱫᱚᱥ ᱵᱚᱪᱷᱚᱨ ᱨᱮ ᱢᱤᱫ ᱫᱷᱟᱣ ᱞᱮ ᱡᱟᱦᱟᱸ ᱯᱚᱭᱥᱟ ᱠᱚᱞᱮ ᱚᱰᱚᱠ ᱵᱟᱲᱟ ᱠᱟᱛᱮᱫ ᱢᱤᱫ ᱫᱷᱟᱣ ᱞᱮ ᱢᱟᱜ ᱢᱚᱬᱮᱜ ᱜᱮᱭᱟ ᱚᱱᱠᱟ ᱧᱚᱸᱜ
ᱟᱪᱪᱷᱟ ᱟᱪᱪᱷᱟ
ᱦᱩᱸ ᱢᱟᱱᱮ ᱪᱮᱫ ᱠᱚ ᱞᱟᱹᱭᱟ ᱡᱟᱦᱟᱸᱭ ᱠᱚᱫᱚ ᱢᱟᱱᱮ ᱢᱟᱜ ᱢᱚᱬᱮ ᱨᱮᱱᱟᱜ ᱱᱤᱭᱚᱢ ᱫᱚ ᱯᱟᱸᱪ ᱵᱚᱪᱷᱚᱨ ᱯᱚᱨᱮ ᱯᱚᱨᱮ ᱠᱚ ᱢᱟᱜ ᱵᱚᱪᱚᱜ-ᱟ ᱢᱟᱜ ᱢᱚᱬᱮ ᱦᱮᱸ ᱵᱟᱝ
ᱦᱮᱸ ᱯᱟᱸᱪ ᱵᱚᱪᱷᱚᱨ ᱢᱟᱱᱮ ᱵᱤᱡᱳᱲ ᱯᱟᱨᱚᱢ ᱠᱟᱛᱮᱫ
ᱦᱳᱭ ᱵᱤᱡᱚᱭ ᱱᱚᱭ ᱛᱟᱯᱚᱨᱮ ᱯᱟᱸᱪ ᱛᱟᱯᱚᱨᱮ ᱛᱤᱱ ᱦᱚᱢ ᱫᱟᱲᱮᱭᱟᱜ-ᱟ ᱦᱮᱸ ᱵᱟᱝ?
ᱦᱩᱸ ᱛᱚ ᱛᱤᱱ ᱫᱚ ᱵᱟᱠᱚ ᱠᱚᱨᱟᱣ ᱜᱮᱭᱟ ᱢᱮᱠᱥᱤᱢᱟᱢ ᱜᱮ ᱢᱟᱱᱮ ᱯᱟᱸᱪ ᱠᱚ ᱠᱚᱨᱟᱣ ᱜᱮᱭᱟ
ᱯᱟᱸᱪ ᱥᱟᱛ ᱠᱚ ᱠᱚᱨᱟᱣ ᱜᱮᱭᱟ ᱯᱟᱸᱪ ᱥᱟᱛ ᱱᱚᱭ ᱤᱱᱠᱟᱹ ᱠᱚ ᱠᱚᱨᱟᱣ ᱜᱮᱭᱟ ᱠᱚ
ᱦᱩᱸᱻ
ᱢᱟᱱᱮ ᱪᱮᱫ ᱠᱚ ᱞᱟᱹᱭᱟ ᱫᱤᱱ ᱫᱚ ᱪᱮᱫᱟᱜ ᱥᱮ ᱟᱹᱰᱤ ᱟᱹᱰᱤ ᱥᱩᱨᱩᱜ ᱠᱟᱱᱟ ᱥᱮ ᱟᱨ ᱚᱱᱟ
ᱦᱮᱸ ᱦᱮᱸ
ᱠᱟᱹᱣᱰᱤ ᱨᱮᱱᱟᱜ ᱦᱚᱸ ᱠᱟᱹᱴᱤᱡ ᱟᱱᱟᱴ ᱮᱴᱠᱮᱴᱚᱬᱮ ᱛᱟᱦᱮᱱ ᱜᱮᱭᱟ
ᱦᱩᱸ ᱚᱱᱟ ᱛᱮᱜᱮ
ᱦᱳᱭ ᱟᱨ ᱦᱟᱸᱜ ᱱᱚᱝᱠᱟ ᱦᱳᱭ ᱟᱨ ᱫᱤᱥᱚᱢ ᱢᱟᱜ ᱢᱚᱬᱮ ᱠᱚᱫᱚ ᱦᱟᱸᱜ ᱚᱱᱟ ᱫᱚ ᱵᱚᱪᱷᱚᱨ ᱜᱮ ᱦᱩᱭᱩᱜ ᱜᱮᱭᱟ ᱥᱮ
ᱦᱮᱸ ᱚᱱᱟ ᱫᱚ ᱥᱮᱨᱢᱟ ᱯᱩᱛᱤ ᱥᱮᱨᱢᱟ ᱦᱩᱭᱩᱜ ᱜᱮᱭᱟ ᱚᱱᱟ
ᱦᱮᱸ ᱛᱟᱦᱚᱞᱮ ᱚᱱᱠᱟ ᱦᱟᱸᱜ ᱫᱤᱥᱚᱢ ᱢᱟᱜ ᱢᱚᱬᱮ ᱠᱚᱨᱮ ᱪᱟᱞᱟᱣ ᱵᱟᱲᱟ ᱟᱠᱟᱱᱟ ᱵᱮᱱ ᱥᱮ ᱵᱟᱝ ᱜᱮ?
ᱦᱮᱸ ᱪᱟᱞᱟᱣ ᱵᱟᱲᱟ ᱦᱩᱭ ᱠᱟᱱ ᱜᱮᱭᱟ
ᱛᱟᱦᱚᱞᱮ ᱚᱸᱰᱮ ᱢᱟᱱᱮ ᱫᱤᱥᱚᱢ ᱢᱟᱜ ᱢᱚᱬᱮ ᱪᱟᱞᱟᱣ ᱠᱟᱛᱮ ᱪᱮᱫ ᱞᱮᱠᱟ ᱵᱮᱱ ᱟᱴᱠᱟᱨ ᱫᱟ ᱟᱵᱮᱱ ᱜᱚᱨᱚᱵᱽ ᱧᱚᱜ ᱥᱮ ᱵᱟᱝᱜᱮ ᱟᱵᱚ ᱠᱚᱨᱮᱱ ᱚᱸᱰᱮ ᱠᱚᱨᱮᱱ ᱪᱮᱫ ᱞᱮᱠᱟ ᱠᱚ ᱢᱟᱹᱭ ᱵᱟᱹᱵᱩ ᱛᱟᱠᱚ ᱫᱟᱹᱭ ᱛᱮᱧᱟᱝ ᱥᱮ ᱦᱤᱞᱤ ᱫᱟᱫᱟ ᱛᱟᱠᱚ ᱪᱮᱜᱠᱟ ᱠᱚ ᱪᱟᱞᱟᱣ ᱠᱟᱛᱮ ᱨᱟᱹᱥᱠᱟᱹ ᱼᱠᱟᱹᱭ ᱮᱫᱟᱠᱚ ᱥᱮ ᱵᱟᱝᱜᱮ?
ᱦᱮᱸ ᱨᱟᱹᱥᱠᱟᱹ ᱫᱚ ᱟᱭᱢᱟ ᱜᱮ ᱚᱱᱠᱟ ᱠᱚᱨᱟᱣ ᱠᱮᱫ ᱜᱮᱭᱟ ᱠᱚ ᱡᱟᱦᱟᱸ ᱠᱚᱨᱮᱧ ᱪᱟᱞᱟᱣ ᱟᱠᱟᱱ ᱜᱮᱭᱟ ᱟᱨ ᱮᱱᱮᱡ ᱥᱮᱨᱮᱧ ᱦᱚᱸ ᱟᱹᱰᱤ ᱢᱚᱸᱡᱽ ᱛᱮᱜᱮᱠᱚ ᱯᱟᱨᱚᱢᱟ
ᱮᱠᱫᱚᱢ
ᱟᱨ ᱚᱸᱰᱮ ᱫᱚ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜ ᱜᱮᱭᱟ ᱛᱚ ᱢᱟᱱᱮ ᱵᱟᱝᱠᱚ ᱥᱮᱛᱟᱜ ᱜᱮᱭᱟ ᱱᱟᱦᱟᱜ ᱵᱟᱠᱚ ᱮᱱᱮᱡ ᱥᱮᱛᱟᱜ ᱜᱮᱭᱟ
ᱦᱳᱭ ᱢᱟᱱᱮ ᱪᱮᱫ ᱠᱚ ᱞᱟᱹᱭᱟ ᱥᱟᱺᱜᱤᱧ ᱥᱟᱺᱜᱤᱧ ᱠᱷᱚᱱᱟᱜ ᱠᱷᱚᱱᱟᱜ ᱠᱚ ᱦᱤᱡᱩᱜᱼᱟ ᱥᱮ ᱟᱫᱚ ᱠᱚ ᱞᱟᱹᱭᱟ ᱚᱲᱟᱜ ᱵᱚᱱ ᱪᱟᱞᱟᱜᱼᱟ ᱠᱤᱪᱷᱩ ᱜᱟᱱ ᱫᱚ ᱦᱟᱸᱜ ᱚᱱᱟ ᱠᱚᱨᱮ ᱥᱩᱨ ᱥᱩᱯᱩᱨ ᱢᱮᱱᱟᱜ ᱠᱚᱣᱟ ᱚᱲᱟᱜ ᱵᱚᱱ ᱪᱟᱞᱟᱜᱼᱟ ᱥᱟᱺᱜᱤᱧ ᱠᱚᱨᱮᱱ ᱫᱚᱠᱚ ᱞᱟᱹᱭᱟ ᱯᱮᱲᱟ ᱚᱲᱟᱜ ᱠᱚᱨᱮ ᱦᱚᱸᱠᱚ ᱪᱟᱞᱟᱣ ᱛᱟᱦᱮᱱᱟ ᱥᱮ ᱟᱨ ᱜᱟᱛᱮ ᱠᱚᱦᱚᱸ ᱠᱚ ᱞᱟᱹᱭᱟ ᱢᱟᱱᱮ ᱢᱟᱱᱮ ᱱᱚᱝᱠᱟ ᱡᱩᱫᱤ ᱛᱟᱦᱮᱸ ᱨᱮᱱᱟᱜ ᱡᱟᱭᱜᱟ ᱛᱟᱦᱮᱸ ᱠᱚᱜ ᱠᱮᱭᱟ ᱡᱮ ᱛᱮᱦᱮᱧ ᱫᱚ ᱱᱚᱰᱮ ᱵᱚᱱ ᱛᱟᱦᱮᱱᱟ ᱛᱟᱯᱚᱨᱮ ᱨᱟᱹᱥᱠᱟᱹᱭᱟᱵᱚᱱ ᱱᱚᱰᱮᱜᱮ ᱡᱚᱢ ᱧᱩᱭᱟᱵᱚᱱ ᱛᱯ ᱯᱚᱨᱮ ᱵᱚᱱ ᱨᱟᱹᱥᱠ ᱮᱱᱮᱡ ᱥᱮᱛᱟᱜᱟ ᱟᱨ ᱟᱯᱟᱱ ᱟᱹᱯᱤᱱ ᱥᱮᱛᱟᱜ ᱨᱮ ᱚᱲᱟᱜ ᱵᱚᱱ ᱪᱟᱞᱟᱜᱼᱟ ᱱᱚᱣᱟᱠᱷᱟᱱ ᱫᱚ ᱢᱟᱱᱮ ᱡᱚᱛᱚ ᱡᱚᱛᱚ ᱦᱚᱲ ᱜᱮ ᱨᱮᱸᱜᱮᱡ ᱫᱚ ᱢᱮᱱᱟᱜ ᱛᱟᱵᱚᱱ ᱜᱮᱭᱟ ᱥᱮ ᱟᱫᱚ ᱨᱮᱸᱜᱮᱡ ᱡᱟᱞᱟ ᱦᱚᱸ ᱚᱲᱟᱜ ᱠᱚᱵᱚᱱ ᱪᱟᱞᱟᱜ ᱜᱮᱭᱟ ᱟᱫᱚ ᱚᱱᱟ ᱨᱮᱸᱜᱮᱡ ᱠᱚ ᱡᱩᱫᱤ ᱪᱮᱫ ᱠᱚ ᱞᱟᱹᱭᱟ ᱚᱸᱰᱮ ᱡᱟᱦᱟᱸᱨᱮ ᱢᱟᱜ ᱢᱚᱬᱮ ᱦᱩᱭᱩᱜ ᱠᱟᱱᱟ ᱚᱸᱰᱮ ᱡᱩᱫᱤ ᱡᱚᱢ ᱠᱚᱠᱚᱮ ᱮᱢᱟᱣᱟᱵᱚᱱ ᱠᱮᱭᱟ ᱛᱟᱦᱞᱮ ᱠᱷᱟᱱ ᱫᱚ ᱦᱟᱸᱜ ᱚᱲᱟᱜ ᱠᱚᱫᱚ ᱦᱳᱭᱛᱳ ᱵᱟᱵᱚᱱ ᱪᱟᱞᱟᱣ ᱠᱚᱜ ᱜᱮᱮᱭᱟ ᱦᱮᱸ ᱵᱟᱝ
ᱦᱮᱸ ᱦᱮᱸ ᱵᱟᱝ ᱟᱭᱢᱟ ᱡᱟᱭᱜᱟ ᱨᱮᱜᱮ ᱚᱱᱠᱟ ᱢᱟᱱᱮ ᱡᱚᱢ ᱵᱮᱵᱚᱥᱛᱛᱟ ᱛᱟᱦᱮᱱ ᱜᱮᱭᱟ ᱚᱱᱠᱟ
ᱦᱳᱭ ᱮᱠᱫᱚᱢ ᱮᱠᱫᱚᱢ ᱟᱫᱚ ᱦᱟᱸᱜ ᱜᱚᱝᱠᱮ ᱢᱟᱱᱮ ᱥᱚᱲᱮ ᱠᱚ ᱵᱮᱵᱚᱥᱛᱟ ᱛᱟᱦᱮᱸ ᱞᱮᱫᱚ ᱩᱱᱟᱹᱜ ᱜᱟᱱ ᱦᱚᱲ ᱡᱩᱫᱤ ᱠᱚ ᱪᱟᱞᱟᱜᱼᱟ ᱦᱮᱸ ᱵᱟᱝ ᱩᱱᱟᱹᱜ ᱜ ᱡᱮᱱ ᱩᱱᱟᱹᱜ ᱜᱟᱱ ᱦᱚᱲ ᱫᱚ ᱦᱟᱸᱜ ᱟᱭᱴᱮᱢ ᱠᱚ ᱡᱩᱫᱤ ᱵᱟᱭ ᱠᱚᱨᱟᱣ ᱠᱟᱫᱟ ᱡᱟᱦᱟᱸᱭ ᱠᱚ ᱯᱳᱞᱳ ᱯᱳᱞᱳ ᱠᱚ ᱪᱟᱞᱟᱣᱮᱱᱟ ᱩᱱᱠᱩ ᱩᱱᱠᱩ ᱜᱮᱠᱚ ᱧᱟᱢ ᱠᱮᱫᱟ ᱡᱟᱦᱟᱸᱭ ᱠᱚ ᱯᱚᱨᱮ ᱛᱮᱠᱚ ᱪᱟᱞᱟᱣᱱᱟ ᱟᱫᱚ ᱩᱱᱠᱩ ᱫᱚᱠᱚ ᱵᱟᱠᱚ ᱢᱮᱱ ᱟᱫᱚ ᱤᱧ ᱫᱩᱧ ᱪᱮᱫᱹᱞᱟᱭ ᱟ ᱱᱚᱣᱟ ᱨᱮᱱᱟᱜ ᱨᱟᱹᱜᱤ ᱟᱹᱲᱤᱥ ᱨᱮᱱᱟᱜ ᱫᱚ ᱵᱟᱝ ᱠᱟᱱᱟ ᱦᱮᱸ ᱵᱟᱝ ᱡᱟᱦᱟᱸ ᱛᱤᱱᱟᱹᱜ ᱟᱠᱚ ᱠᱚ ᱠᱩᱞᱤᱭᱟᱹᱟᱹ ᱫᱟᱲᱮ ᱦᱟᱠᱳᱭᱟ ᱦᱳᱭ ᱡᱚᱛ ᱴᱩᱠᱩ ᱟᱠᱚ ᱯᱩᱞᱤᱭᱟᱹ ᱫᱟᱲᱮ ᱠᱟᱫᱟ ᱩᱱᱟᱹ ᱴᱩᱠᱩ ᱠᱚᱨᱟᱣ ᱠᱟᱫᱟ ᱛᱚ ᱤᱱᱟᱹ ᱨᱮ ᱦᱚᱸᱚᱸᱭ ᱵᱟᱝ
ᱦᱩ ᱦᱩ
ᱢᱟ ᱟᱫᱚ ᱟᱹᱞᱤᱧ ᱫᱚ ᱪᱮᱫ ᱞᱤᱧ ᱞᱟᱹᱭᱟ ᱡᱚᱢ ᱫᱚ ᱡᱚᱢ ᱫᱚ ᱧᱟᱢ ᱠᱮᱫ ᱞᱤᱧ ᱵᱟᱹᱞᱤᱧ ᱧᱟᱢ ᱠᱮᱫ ᱡᱟ ᱨᱟᱹᱥᱠᱟᱹ ᱛᱮ ᱞᱤᱧ ᱧᱟᱢ ᱞᱮᱠᱷᱟᱱ ᱜᱮ ᱡᱚᱛᱚ ᱫᱚ ᱩᱱᱟᱹᱜ ᱜᱟᱱ ᱦᱚᱲ ᱥᱟᱞᱟᱜ ᱢᱮᱞᱟ ᱢᱮᱥᱟ ᱠᱟᱛᱮ ᱨᱟᱹᱥᱠᱟᱹᱴᱟᱜ ᱜᱮ ᱟᱞᱟᱫᱟ ᱡᱚᱢ ᱫᱚ ᱵᱟᱝ ᱢᱟᱨᱟᱝᱟ ᱟᱵᱚᱣᱟᱜ ᱨᱟᱹᱥᱠᱟᱹᱴᱟᱜ ᱜᱮ ᱢᱟᱨᱟᱝᱼᱟ ᱛᱚ ᱦᱮᱸ ᱵᱟᱝ ᱩᱱᱟᱹᱜ ᱜᱟᱱ ᱩᱱᱟᱹᱜ ᱜᱟᱱ ᱦᱚᱲ ᱛᱟᱞᱟ ᱥᱟᱶ ᱨᱮᱢ ᱧᱮᱯᱮᱞᱟ ᱟᱹᱰᱤ ᱟᱹᱰᱤ ᱫᱤᱥᱚᱢ ᱫᱤᱥᱚᱢ ᱨᱮᱱ ᱢᱟᱹᱱᱢᱤ ᱠᱚ ᱦᱤᱡᱩᱜ ᱟᱠᱚ
ᱦᱩᱸ ᱦᱩᱸ ᱦᱩᱹ
ᱥᱮ ᱟᱹᱰᱤ ᱡᱟᱭᱜᱟ ᱢᱟᱱᱮ ᱟᱹᱰᱤ ᱥᱟᱺᱜᱤᱧ ᱥᱟᱺᱜᱤᱧ ᱠᱷᱚᱱᱟᱜ ᱡᱟᱦᱟᱸᱭ ᱜᱟᱛᱮ ᱠᱚ ᱥᱟᱞᱟᱜ ᱩᱯᱨᱩᱢ ᱵᱟᱝ ᱥᱮ ᱩᱯᱨᱩᱢᱚᱜᱼᱟ ᱩᱱᱠᱩ ᱥᱟᱞᱟᱜ ᱦᱚᱸ ᱟᱨ ᱟᱵᱚᱨᱮᱱ ᱨᱮᱱ ᱮᱞᱵᱟᱢ ᱠᱚᱨᱮᱱ ᱦᱤᱨᱳ ᱦᱤᱨᱳᱭᱤᱱ ᱠᱚ ᱡᱟᱦᱟᱸ ᱛᱤᱱᱟᱹᱜ ᱢᱮᱱᱟᱜ ᱠᱚ ᱩᱱᱠᱩ ᱥᱟᱞᱟᱜ ᱦᱚᱢ ᱩᱯᱨᱩᱢᱚᱜᱼᱟ
ᱦᱳᱭ ᱚᱱᱠᱟ ᱠᱚ ᱦᱮᱡ ᱵᱟᱲᱟ ᱞᱮᱱᱠᱷᱟᱱ
ᱦᱳᱭ ᱦᱳᱭ ᱟᱫᱚ ᱦᱟᱸᱜ ᱧᱮᱞᱚᱜ ᱠᱟᱱᱟ ᱡᱮ ᱟᱭᱢᱟ ᱡᱟᱭᱜᱟ ᱠᱚᱨᱮ ᱜᱮᱠᱚ ᱦᱤᱡᱩᱜ ᱠᱟᱱᱟ ᱛᱚ ᱟᱠᱚ ᱚᱱᱟ ᱥᱩᱨ ᱥᱩᱯᱩᱨ ᱠᱚᱨᱮ ᱡᱩᱫᱤ ᱦᱩᱭᱩᱜᱼᱟ ᱛᱟᱦᱚᱞᱮ ᱠᱚ ᱦᱤᱡᱩᱜ ᱜᱮᱭᱟ
ᱦᱮᱸ ᱟᱨ ᱢᱟᱨᱟᱝ ᱢᱟᱨᱟᱝ ᱯᱟᱛᱟ ᱠᱚ ᱦᱩᱭᱩᱜ ᱜᱮᱭᱟ ᱚᱱᱟ ᱠᱚᱨᱮ ᱠᱚ ᱦᱤᱡᱩᱜ ᱜᱮᱭᱟ ᱱᱟᱜ
ᱟᱹᱰᱤ ᱢᱟᱨᱟᱝ ᱢᱟᱨᱟᱝ ᱯᱟᱛᱟ ᱠᱚ ᱦ ᱦᱩᱭᱩᱜ ᱜᱮᱭᱟ ᱟᱫᱚ ᱚᱱᱟ ᱠᱚᱨᱮ ᱠᱚ ᱦᱩᱭ ᱦᱤᱡᱩᱜ ᱜᱮᱭᱟ
ᱦᱮᱸ ᱛᱚ ᱟᱯᱮ ᱥᱮᱫ ᱯᱟᱛᱟ ᱠᱚ ᱦᱩᱭᱩᱜ ᱜᱮᱭᱟ ᱥᱮ ᱵᱟᱝ
ᱦᱳᱭ ᱦᱮᱸ ᱟᱞᱮ ᱠᱚᱨᱮ ᱫᱚ ᱦᱟᱸᱜ ᱯᱟᱛᱟᱷᱟ ᱠᱚᱫᱚ ᱱᱤᱛᱳᱜ ᱫᱚ ᱵᱟᱝ ᱦᱩᱭᱩᱜ ᱜᱮᱭᱟ ᱮᱱᱮᱡ ᱯᱟᱛᱟ ᱠᱚᱜᱮ ᱵᱮᱥᱤ ᱦᱩᱭᱩᱜ ᱜᱮᱭᱟ ᱢᱟᱱᱮ ᱟᱞ ᱥᱮᱫ ᱫᱚ ᱢᱟᱱᱮ ᱟᱵᱚᱣᱟᱜ ᱞᱟᱠ ᱪᱟᱨ ᱨᱮᱱᱟᱜ ᱮᱱᱮᱡ ᱥᱮᱨᱮᱧ ᱠᱚᱫᱚ ᱦᱟᱸᱜ ᱢᱮᱱᱟᱜ ᱜᱮᱭᱟ ᱢᱟᱱᱮ ᱪᱮᱫ ᱠᱚ ᱞᱟᱹᱭᱟ ᱵᱟᱝᱠᱚ ᱦᱟᱹᱯᱤᱫ ᱠᱟᱫᱟ ᱟᱨ ᱟᱭᱢᱟ ᱡᱟᱭᱜᱟ ᱠᱚᱨᱮᱜᱮ ᱧᱮᱞᱚᱜ ᱠᱟᱱᱟ ᱡᱮ ᱟᱵᱚᱣᱟᱜ ᱥᱮ ᱥᱮᱫᱟᱭ ᱨᱮᱱᱟᱜ ᱞᱟᱠᱪᱟᱨ ᱠᱚ ᱮᱱᱮᱡ ᱥᱮᱨᱮᱧ ᱠᱚᱠᱚ ᱟᱹᱰᱤᱴᱟ ᱜᱮᱠᱚ ᱦᱟᱹᱯᱤᱫ ᱪᱟᱵᱟ ᱟᱠᱟᱫᱟ ᱦᱮᱸ ᱵᱟᱝ
ᱦᱩᱸ ᱦᱩᱸ ᱦᱩᱸ ᱟᱭᱢᱟ ᱜᱮ ᱟᱭᱢᱟ ᱜᱮ
ᱱᱤᱛᱚᱜ ᱱᱚᱣᱟ ᱪᱮᱫ ᱠᱚ ᱞᱟᱹᱭᱟ ᱟᱵᱚᱣᱟᱜ ᱯᱟᱛᱟ ᱡᱟᱭᱜᱟ ᱞᱮᱠᱟᱱᱟᱜ ᱱᱚᱝᱠᱟᱱᱟᱜ ᱥᱮᱫᱟᱭ ᱯᱟᱹᱦᱤᱞ ᱦᱟᱯᱲᱟᱢ ᱠᱚ ᱟᱹᱜᱩ ᱠᱟᱫᱟ ᱯᱟᱛᱟ ᱞᱟᱜᱽᱲᱮ ᱫᱚᱝ ᱞᱟᱜᱽᱲᱮ ᱵᱟᱦᱟ ᱥᱚᱦᱦᱟᱭ ᱚᱱᱟ ᱠᱚ ᱵᱟᱹᱜᱤ ᱠᱟ ᱠᱟᱛᱮᱤᱛᱚᱜ ᱱᱤᱛᱚᱜ ᱫᱚ ᱥᱴᱮᱮᱡ ᱯᱨᱳᱜᱨᱟᱢ ᱵᱚᱱ ᱠᱚᱨᱟᱣ ᱦᱚᱪᱚᱭᱮᱫᱟ ᱱᱚᱣᱟ ᱨᱮᱫᱚ ᱟᱹᱞᱤᱧᱟᱜ ᱢᱮᱱ ᱛᱮᱫᱚ ᱟᱹᱰᱤᱴᱟᱜᱮ ᱵᱟᱹᱲᱤᱡ ᱵᱚᱱ ᱠᱚᱨᱟᱣᱫᱟ ᱪᱮᱫᱟᱜ ᱥᱮ ᱡᱟᱦᱟᱸ ᱨᱮᱜᱮ ᱱᱤᱛᱚᱜ ᱧᱮᱞ ᱵᱮᱱ ᱥᱥᱴᱮᱡᱽ ᱯᱨᱳᱜᱨᱟᱢ ᱛᱟᱦᱮᱱ ᱠᱟᱱᱟ ᱟᱵᱚ ᱠᱚᱨᱮᱱ ᱢᱟᱹᱭ ᱵᱟᱹᱵᱩ ᱛᱟᱠᱚ ᱦᱟᱺᱰᱤ ᱦᱟᱺ ᱯ ᱯᱟᱟᱹᱣᱨᱟᱹ ᱠᱚ ᱧᱩᱭᱮᱫᱫᱟᱠᱚ ᱦᱟᱺᱰᱤ ᱯᱟᱹᱣᱨᱟᱹ ᱧᱩ ᱠᱟᱛᱮᱫ ᱮᱱᱮᱡ ᱵᱟᱲᱟᱭ ᱫᱟᱠᱚ, ᱢᱟᱱᱮ ᱞᱚᱥᱚᱫ ᱠᱚᱨᱮ ᱜᱷᱚᱞᱴᱟᱣ ᱵᱟᱲᱟᱜ ᱠᱟᱱᱟ ᱦᱚᱭ ᱞᱚᱥᱚᱫ ᱠᱚᱨᱮ ᱜᱷᱚᱞᱴᱟᱣ ᱵᱟᱲᱟᱜ ᱠᱟᱱᱟ ᱠᱚ ᱢᱟᱹᱭ ᱵᱟᱹᱵᱩ ᱠᱚ ᱱᱤᱛᱚᱜ ᱫᱚ ᱡᱚᱛᱚ ᱠᱚ ᱥᱚᱢᱟᱱ ᱟᱠᱟᱱᱟ ᱢᱮᱱᱠᱷᱟᱱ ᱢᱟᱹᱭ ᱛᱟᱠᱚ ᱫᱚ ᱟᱹᱰᱤ ᱢᱟᱱᱮ ᱵᱟᱹᱲᱛᱤ ᱠᱚ ᱛᱟᱲᱟᱢ ᱯᱟᱨᱚᱢ ᱫᱟ ᱪᱮᱫᱟᱜ ᱥᱮ ᱢᱟᱹᱭ ᱛᱟᱠᱚ ᱫᱚ ᱚᱱᱠᱟ ᱡᱩᱫᱤ ᱚᱱᱠᱟ ᱡᱩᱫᱤᱢ ᱠᱚᱨᱟᱣᱟ ᱦᱮᱸ ᱵᱟᱝᱟ ᱦᱟᱯᱮᱱ ᱫᱤᱱ ᱟᱢ ᱛᱚ ᱢᱤᱫ ᱢᱤᱫ ᱫᱤᱱ ᱵᱟᱝ ᱢᱤᱫ ᱫᱤᱱ ᱮᱴᱟᱜ ᱦᱚᱲᱟᱜ ᱚᱲᱟᱜ ᱪᱟᱞᱟᱜ ᱦᱩᱭᱩᱜ ᱛᱟᱢ ᱜᱮᱭᱟ ᱦᱮᱸ ᱵᱟᱝ ᱡᱟᱱᱟᱢ ᱚᱲᱟᱜ ᱨᱮᱫᱚ ᱦᱟᱸᱜ ᱥᱟᱨᱟ ᱡᱤᱵᱚᱱ ᱫᱚ ᱵᱟᱢ ᱛᱟᱦᱮᱱᱟ ᱥᱮ
ᱦᱳᱭ ᱦᱳᱭ
ᱛᱟᱦᱚᱞᱮ ᱡᱟᱦᱟᱸ ᱡᱟᱶᱟᱭ ᱚᱲᱟᱜ ᱡᱩᱫᱤᱢ ᱪᱟᱞᱟᱜᱼᱟ ᱟᱫᱚ ᱠᱚ ᱞᱟᱹᱭᱟ ᱱᱩᱭ ᱠᱩᱲᱤ ᱜᱤᱫᱟᱹᱨ ᱢᱟ ᱱᱚᱰᱮ ᱱᱚᱝᱠᱟ ᱱᱚᱝᱠᱟ ᱞᱮ ᱧᱮᱞ ᱞᱮᱫᱮᱭᱟ ᱛᱟᱦᱞᱮ ᱟᱢ ᱪᱮᱫ ᱞᱮᱠᱟᱢ ᱵᱩᱡᱷᱟᱹᱣᱟ ᱡᱚᱫᱤ ᱚᱱᱠᱟ ᱠᱚ ᱢᱮᱛᱟᱢᱟ ᱥᱮ ᱢᱟᱱᱮ ᱚᱯᱚᱢᱟᱱ ᱴᱟᱭᱤᱯ ᱞᱮᱠᱟ ᱦᱮᱸ ᱵᱟᱝ
ᱟᱹᱰᱤ ᱵᱤᱥᱤ ᱤᱭᱟᱹ ᱵᱩᱡᱷᱟᱹᱜᱣᱟᱼᱟ ᱚᱱᱟ ᱫᱚ ᱠᱷᱟᱨᱟᱯ ᱵᱩᱡᱷᱟᱹᱜᱼᱟ ᱟᱨᱠᱤ
ᱩᱱ ᱥᱚᱢᱚᱭ ᱢᱟ ᱡᱟᱜᱮ ᱨᱟᱹᱥᱠᱟᱹ ᱠᱮᱫᱟ ᱨᱟᱹᱥᱠᱟᱹ ᱠᱮᱫᱟᱢ ᱢᱮᱱᱠᱷᱟᱱ ᱯᱚᱨᱮᱛᱮ ᱯᱚᱨᱚᱵᱚᱨᱛᱤ ᱠᱟᱞᱨᱮ ᱟᱢᱟᱜ ᱵᱷᱚᱵᱤᱥᱥᱚᱛ ᱫᱚ ᱵᱟᱢ ᱪᱤᱱᱛᱟᱹᱭᱮᱫᱟ ᱟᱢ ᱨᱟᱹᱥ ᱡᱜᱮ ᱢᱟᱨᱟᱝᱮᱱ ᱛᱟᱢᱟ
ᱦᱮᱸ
ᱚᱱᱟ ᱛᱮᱠᱚ ᱞᱟᱹᱭᱟ ᱡᱮ ᱡᱚᱛᱚ ᱛᱟᱭᱚᱢ ᱢᱟᱲᱟᱝ ᱪᱤᱱᱛᱟᱹ ᱵᱷᱟᱵᱱᱟ ᱠᱟᱛᱮᱫ ᱜᱮ ᱡᱟᱦᱟᱸ ᱡᱤᱱᱤᱥ ᱮᱢ ᱠᱚᱨᱟᱣᱟ ᱠᱚᱨᱟᱣ ᱢᱮ ᱟᱨ ᱟᱵᱚ ᱫᱚ ᱢᱟᱱᱮ ᱪᱮᱫ ᱠᱚ ᱞᱟᱹᱭᱟ ᱵᱤᱱᱟᱹ ᱪᱤᱱᱛᱟᱹ ᱵᱷᱟᱵᱱᱟ ᱛᱮᱜᱮ ᱵᱚᱱ ᱠᱚᱨᱟᱣ ᱜᱚᱫ ᱠᱟᱜᱼᱟ ᱦᱮᱸ ᱵᱟᱝ
ᱡᱟᱦᱟᱱᱟᱜ ᱜᱮ ᱦᱟᱱᱟ ᱱᱚᱣᱟ
ᱦᱳᱭ ᱚᱱᱟᱛᱮ ᱞᱟᱹᱭ ᱡᱟᱦᱟᱱᱟᱜ ᱢᱟᱱᱮ ᱡᱟᱦᱟᱱᱟᱜ ᱠᱚᱨᱟᱣ ᱞᱟᱦᱟᱨᱮ ᱢᱤᱫ ᱫᱷᱟᱣ ᱠᱚ ᱪᱤᱱᱛᱟᱹᱭᱟ ᱤᱧ ᱱᱚᱣᱟ ᱡᱤᱱᱤᱥ ᱤᱧ ᱪᱤᱠᱟᱹ ᱞᱮᱠᱷᱟᱱ ᱪᱮᱫ ᱪᱤᱠᱟᱹᱜᱼᱟ ᱟᱹᱰᱤ ᱦᱚᱲ ᱜᱮ ᱦᱚᱸ ᱞᱟᱹᱭ ᱯᱚᱨᱮᱛᱧ ᱧᱮᱞᱟ ᱯᱚᱨᱮᱛᱮ ᱪᱮᱫ ᱦᱩᱭᱩᱜᱼᱟ ᱪᱮᱫ ᱵᱟᱝ ᱦᱮᱸ ᱵᱟᱝ ᱪᱤᱠᱟᱹᱢ ᱵᱟᱲᱟᱭᱟ ᱚᱱᱟ ᱛᱮᱞᱤᱧ ᱞᱟᱹᱭᱟ ᱦᱚᱸ ᱞᱟᱦᱟ ᱟᱞᱤᱧᱟᱜ ᱞᱟᱹᱭ ᱫᱚ ᱪᱮᱫ ᱞᱟᱦᱟ ᱛᱮᱜᱮ ᱧᱮᱞᱜᱮ ᱵᱷᱟᱜᱮᱤᱭᱟ ᱥᱮ ᱪᱮᱫ ᱵᱮᱱ ᱞᱟᱹᱭᱟ ᱜᱚᱝᱠᱮ
ᱮᱠᱫᱚᱢ
ᱦᱳᱭ ᱛᱟᱦᱞᱮ ᱟᱵᱮᱱ, ᱦᱳᱭ ᱦᱳᱭ ᱛᱟᱦᱚᱞᱮ ᱟᱵᱮᱱ ᱚᱝᱠᱟᱱ ᱪᱤᱱᱛᱟᱹ ᱵᱷᱟᱵᱱᱟ ᱠᱚ ᱪᱮᱫ ᱪᱮᱫ ᱞᱮᱠᱟ ᱩᱱᱠᱩ ᱢᱟᱹᱭ ᱵᱟᱹᱵᱩ ᱛᱟᱠᱚ ᱡᱟᱛᱮ ᱱᱟᱯᱟᱭ ᱰᱟᱦᱟᱨ ᱥᱮᱱ ᱟᱹᱜᱩ ᱜᱟᱱᱚᱜᱼᱟ ᱚᱱᱠᱟᱱᱟᱜ ᱡᱩᱫᱤ ᱟᱵᱮᱱ ᱵᱮᱱ ᱵᱟᱲᱟᱭ ᱠᱷᱟᱱ ᱠᱟᱹᱴᱤᱡ ᱵᱟᱨ ᱠᱟᱛᱷᱟ ᱜᱟᱱ ᱠᱷᱟᱴᱚ ᱢᱟᱪᱷᱟ ᱛᱮᱵᱮᱱ ᱞᱟᱹᱭ ᱠᱮᱭᱟ
ᱵᱟᱲᱟᱭ ᱫᱚ ᱦᱩᱭᱩᱜ ᱠᱟᱱᱟ ᱡᱟᱦᱟᱸ ᱠᱚᱨᱮᱫ ᱜᱮ ᱚᱨᱠᱮᱥᱴᱟᱨ ᱥᱮ ᱯᱷᱟᱱᱥᱮᱱ ᱥᱮ ᱚᱱᱠᱟᱱᱟᱜ ᱡᱟ ᱛᱨᱟ ᱠᱚ ᱦᱩᱭᱩᱜ ᱠᱷᱟᱱ ᱮ ᱦᱟᱺᱰᱤ ᱯᱟᱹᱣᱨᱟᱹ ᱟᱹᱠᱷᱨᱤᱧ ᱠᱚ ᱦᱚᱪᱚ ᱠᱚ ᱦᱩᱭᱩᱜᱼᱟ ᱟᱨ ᱵᱚᱱᱫᱚ ᱦᱚᱪᱚ ᱞᱮᱠᱚ ᱠᱷᱟᱱ ᱮᱠᱟᱞ ᱜᱮ ᱵᱷᱟᱜᱤᱼᱟ ᱚᱱᱟ ᱫᱚ ᱱᱟᱦᱟᱜ ᱟᱨᱚ ᱜᱮ ᱱᱟᱯᱟᱭᱚᱜᱼᱟ ᱟᱨ ᱡᱟᱸᱦᱟ ᱥᱴᱮᱡᱽ ᱯᱨᱳᱜᱨᱟᱢ ᱠᱚ ᱠᱚᱨᱟᱣᱮᱫ ᱫᱚ ᱟᱨ ᱟᱪᱠᱟ ᱫᱚ ᱵᱚᱱᱫᱚ ᱛᱚ ᱠᱷᱟᱱ ᱥᱚᱢᱵᱷᱚᱵ ᱵᱟᱝ ᱠᱟᱱᱟ ᱛᱚ ᱚᱱᱟ ᱥᱟᱞᱟᱜ ᱢᱟᱱᱮ ᱚᱱᱠᱟ ᱡᱟᱦᱟᱱᱟᱜ ᱜᱮ ᱟᱵᱚᱣᱟᱜ ᱴᱨᱟᱰᱤᱥᱚᱱᱟᱞ ᱠᱟᱞᱪᱟᱨ ᱠᱤᱪᱷᱩ ᱫᱚᱦᱚ ᱞᱮᱠᱷᱟᱱ ᱢᱟᱱᱮ ᱱᱟᱯᱟᱭᱚᱜᱼᱟ ᱚᱱᱟ ᱫᱚ
ᱮᱠᱫᱚᱢ ᱮᱠᱫᱚᱢ ᱮᱠᱫᱚᱢ ᱦᱳᱭ ᱟᱹᱞᱤᱧ ᱫᱚᱞᱤᱧ ᱞᱟᱹᱭᱟ ᱡᱮ ᱦᱟᱺᱰᱤ ᱯᱟᱹᱣᱨᱟᱹ ᱫᱚ ᱪᱮᱫ ᱠᱚ ᱞᱟᱹᱭᱟ ᱡᱩᱫᱤ ᱪᱮᱫ ᱠᱚ ᱞᱟᱹᱭᱟ ᱦᱟᱺᱰᱤ ᱯᱟᱹᱣᱨᱟᱹ ᱫᱚ ᱡᱩᱫᱤ ᱚᱱᱟ ᱯᱨᱳᱜᱨᱟᱢ ᱴᱟᱺᱰᱤ ᱥᱮ ᱚᱨᱠᱮᱥᱴᱟᱨ ᱴᱟᱺᱰᱤ ᱨᱮ ᱡᱩᱫᱤ ᱵᱟᱵᱚᱱ ᱟᱠᱷᱨᱤᱧ ᱦᱟᱪᱚ ᱠᱚ ᱠᱚᱠᱚᱣᱟ ᱥᱮ ᱚᱱᱟ ᱴᱟᱜ ᱫᱚ ᱟᱹᱰᱤᱴᱟᱜ ᱜᱮ ᱱᱟᱯᱟᱭ ᱠᱚᱜᱼᱟ ᱪᱮᱫᱟᱜ ᱥᱮ ᱚᱱᱟ ᱯᱟᱹᱣᱨᱟᱹ ᱠᱚ ᱠᱷᱟᱹᱛᱤᱨ ᱦᱟᱺᱰᱤ ᱯᱟᱹᱣᱨᱟᱹ ᱠᱚ ᱠᱷᱟᱹᱛᱤᱨ ᱜᱮ ᱟᱵᱚᱣᱟᱜ ᱠᱷᱟᱹᱯᱟᱹ ᱯᱟᱹᱨᱤ ᱠᱚ ᱥᱨᱤᱥᱴᱤᱜ ᱠᱟᱱᱟ ᱫᱚᱢᱮ ᱧᱮᱞᱚᱜ ᱠᱟᱱᱟ ᱚᱱᱠᱟ ᱜᱮ ᱟᱹᱰᱤ ᱡᱟᱭᱜᱟ ᱨᱮᱜᱮ ᱧᱮᱞᱚᱜ ᱠᱟᱱᱟ ᱠᱷᱟᱹᱯᱟᱹᱨᱤ ᱠᱚ ᱫᱚᱢᱮ ᱠᱚ ᱠᱷᱟᱹᱯᱟᱹᱨᱤᱜ ᱠᱟᱱᱟ ᱦᱟᱺᱰᱤ ᱯᱟᱹᱣᱨᱟᱹ ᱧᱩᱭ ᱫᱟᱠᱚ ᱫᱚᱢᱮ ᱠᱚ ᱠᱷᱟᱹᱯᱟᱹᱨᱤᱜ ᱠᱟᱱᱟ ᱢᱮᱱᱠᱷᱟᱱ ᱱᱚᱣᱟ ᱠᱚᱫᱚ ᱟᱹᱰᱤᱴᱟᱜ ᱜᱮ ᱜᱟᱞᱟᱛ ᱠᱚ ᱠᱟᱹᱢᱤᱭᱮᱫᱟ ᱥᱮ ᱵᱟᱹᱲᱤᱡ ᱠᱚ ᱠᱟᱹᱢᱤᱭᱮᱫᱟ
ᱟᱫᱚ ᱚᱸᱰᱮ ᱢᱚᱛᱚ ᱫᱚ ᱵᱟᱝ ᱛᱚ ᱚᱲᱟᱜ ᱥᱚᱝᱥᱟᱨ ᱨᱮ ᱦᱚᱸ ᱚᱝᱠᱟ ᱜᱮ ᱚᱝᱠᱟ ᱚᱲᱟᱜ ᱥᱚᱝᱥᱟᱨ ᱨᱮ ᱚᱝᱠᱟ ᱟᱭᱢᱟ ᱠᱟᱹᱣᱡᱟᱹ ᱠᱷᱟᱹᱯᱟᱹᱨᱤ ᱦᱩᱭᱩᱜ ᱠᱟᱱᱟ
ᱦᱳᱭ
ᱩᱸ
ᱟᱵᱚ ᱫᱚ ᱪᱮᱫ ᱵᱚᱞᱮ ᱦᱟᱺᱰᱤ ᱯᱟᱹᱣᱨᱟᱹ ᱫᱚ ᱟᱵᱚ ᱧᱩ ᱞᱟᱹᱜᱤᱫ ᱫᱚ ᱵᱟᱠᱚ ᱮᱢ ᱠᱟᱫ ᱵᱚᱱᱟ ᱦᱟᱺᱰᱤ ᱯᱟᱹᱣᱨᱟᱹ ᱫᱚ ᱡᱟᱥᱴ ᱯᱤᱞᱪᱩ ᱦᱟᱲᱟᱢ ᱯᱤᱞᱪᱩ ᱵᱩᱲᱦᱤ ᱫᱚ ᱩᱱᱠᱤᱱ ᱫᱚ ᱵᱚᱸᱜᱟᱼᱵᱩᱨᱩ ᱪᱚᱰᱚᱨ ᱧᱩᱛᱩᱢ ᱠᱤᱱ ᱫᱚᱦᱚ ᱞᱮᱫ ᱛᱟᱦᱮᱱᱟ ᱟᱫᱚ ᱚᱱᱟᱜᱮ ᱥᱟᱨᱮᱡ ᱡᱟᱦᱟᱸ ᱥᱟᱨᱮᱡ ᱦᱟᱺᱰᱤ ᱚᱱᱟᱜᱮ ᱟᱵᱚ ᱫᱚ ᱟᱵᱚ ᱫᱚ ᱟᱵᱚ ᱫᱚᱵᱚᱱ ᱧᱩ ᱦᱟᱹᱴᱤᱧ ᱞᱮᱫ ᱛᱟᱦᱮᱸᱱᱟ ᱦᱮᱸ ᱵᱟᱝ
ᱦᱩᱸ ᱦᱩᱸ ᱦᱩᱸ
ᱟᱫᱚ ᱱᱤᱛᱳ ᱫᱚ ᱪᱮᱫ ᱟᱵᱚ ᱡᱮ ᱦᱟᱺᱰᱤ ᱯᱟᱹᱣᱨᱟᱹ ᱠᱚᱵᱚᱱ ᱵᱮᱵᱽᱥᱟ ᱭᱮᱫᱟ ᱱᱚᱣᱟ ᱠᱚᱫᱚ ᱟᱹᱞᱤᱧᱟᱜ ᱢᱮᱱ ᱛᱮᱫᱚ ᱟᱹᱰᱤᱴᱟᱜ ᱜᱮ ᱠᱷᱟᱨᱟᱯ ᱵᱚᱱ ᱠᱟᱹᱢᱤᱭᱫᱟ ᱪᱮᱫᱟᱜ ᱥᱮ ᱟᱵᱚᱣᱟᱜ ᱵᱚᱸᱜᱟ ᱵᱩᱨᱩ ᱨᱮᱱᱟᱜ ᱡᱤᱱᱤᱥ ᱠᱚ ᱵᱚᱸᱜᱟ ᱵᱩᱨᱩ ᱨᱮᱱᱟᱜ ᱡᱤᱱᱤᱥ ᱠᱚ ᱟᱵᱚ ᱦᱚᱲ ᱴᱷᱮᱱ ᱵᱚᱱ ᱟᱠᱷᱨᱤᱧ ᱜᱤᱰᱤ ᱠᱟᱜ ᱠᱟᱱᱟ
ᱟᱫᱚ ᱟᱹᱞᱤᱧ ᱦᱚᱸᱞᱤᱧ ᱞᱟᱹᱭᱟ ᱱᱚᱣᱟ
ᱢᱟᱱᱮ ᱪᱮᱫ ᱠᱚ ᱞᱟᱹᱭᱟ ᱟᱹᱰᱤ ᱨᱚᱠᱚᱢ ᱪᱤᱱᱛᱟᱹ ᱵᱷᱟᱵᱱᱟ ᱢᱟᱱᱮ ᱡᱚᱛᱚ ᱦᱚᱲᱟᱜ ᱫᱚ ᱵᱟᱭ ᱥᱚᱢᱟᱱᱟ ᱱᱩᱭ ᱢᱤᱫ ᱦᱚᱲ ᱢᱤᱫ ᱨᱚᱠᱚ ᱠᱚᱢᱮ ᱞᱟᱹᱭᱟᱫ ᱢᱮᱭᱟ ᱱᱩᱭ ᱴᱟᱜ ᱢᱤᱫ ᱨᱚᱠᱚᱢᱮ ᱞᱟᱹᱭᱟᱜ ᱢᱮᱭᱟ ᱦᱟᱹᱱᱤ ᱢᱤᱫ ᱨᱚᱠᱚᱢᱮ ᱞᱟᱹᱭ ᱟᱫ ᱢᱮᱭᱟ ᱢᱮᱱᱠᱷᱟᱱ ᱱᱤᱡᱮ ᱦᱚᱸᱛᱚ ᱢᱤᱴᱤᱡ ᱚᱵᱷᱤᱜᱚᱛᱟ ᱢᱮᱱᱟᱜᱼᱟ ᱤᱧ ᱪᱮ ᱤᱧ ᱞᱟᱹᱭᱟ ᱦᱮᱸ ᱵᱟᱝ
ᱢᱟᱱᱮ ᱚᱱᱟ ᱫᱚ ᱡᱮ ᱡᱟᱨᱟᱜ ᱳᱯᱤᱱᱤᱭᱚᱱ ᱚᱠᱟᱴᱟᱜ ᱩᱱᱤ ᱩᱱᱤ ᱚᱠᱟ ᱞᱮᱠᱟᱭ ᱢᱚᱱᱮᱭᱟᱭ ᱚᱝᱠᱟᱭ ᱞᱟᱹᱭ ᱫᱟᱲᱮᱭᱟᱜᱼᱟ ᱥᱮ ᱪᱮᱫ ᱜᱚᱝᱠᱮ ᱪᱮᱫ ᱵᱮᱤᱱ ᱞᱟᱹᱭᱫᱟ ᱦᱳᱭ ᱦᱳᱭ